ᱦᱮᱞᱳ ᱦᱮᱸ ᱨᱚᱲ ᱟᱸᱡᱚᱢᱚᱜ ᱠᱟᱱᱟ
ᱦᱚᱸ ᱟᱸᱡᱚᱢᱚᱜ ᱠᱟᱱᱟ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱦᱩᱸ ᱦᱚᱸᱜ-ᱚᱭ ᱫᱩᱲᱩᱵ ᱵᱟᱲᱟ ᱦᱳᱭ ᱠᱟᱱᱟ ᱦᱟᱸ ᱟᱨ ᱟᱢ ᱫᱚ ᱪᱮᱫ ᱮᱢ ᱪᱤᱠᱟᱹᱭ ᱫᱟ
ᱦᱩᱭᱱᱟ
ᱵᱟᱝ-ᱮ ᱡᱚᱢ ᱵᱟᱲᱟ ᱩ ᱡᱚᱢ ᱵᱟᱲᱟ ᱠᱚᱫᱚ ᱠᱷᱚᱱ ᱟᱹᱣᱨᱤ ᱦᱩᱭᱩᱜ-ᱟ ᱡᱚᱢ ᱵᱟᱲᱟ ᱦᱩᱭᱩᱜ ᱞᱟᱹᱜᱤᱫ ᱟᱨ ᱠᱟᱹᱴᱤᱡ ᱟᱨ ᱟᱨᱟᱢ ᱫᱚ
ᱦᱚᱸ ᱦᱩᱭ ᱮᱱᱟ ᱡᱚᱢ ᱵᱟᱲᱟ ᱠᱚᱫᱚ
ᱟᱨ ᱩᱛᱩ ᱠᱚ
ᱩᱛᱩ ᱚᱱᱟ ᱵᱟᱞᱤᱧᱟᱜ ᱠᱷᱟᱹᱡᱟᱹᱨᱤ ᱞᱤᱧ ᱡᱚᱢ ᱠᱟᱟᱜ-ᱟ
ᱚᱱᱟ ᱦᱚᱸ ᱱᱟᱯᱟᱭ ᱜᱮ ᱟᱪᱪᱷᱟ ᱛᱟᱦᱚᱞᱮ ᱪᱮᱫ ᱤᱫᱤ ᱠᱟᱛᱮ ᱞᱟᱝ ᱜᱟᱯᱟᱞᱢᱟᱨᱟᱣ ᱞᱮᱝᱠᱷᱟᱱ ᱢᱮᱫᱴᱟᱝ ᱥᱟᱛᱟᱢ ᱤᱫᱤ ᱠᱟᱛᱮ ᱚᱠᱟ ᱞᱮᱠᱟᱞᱟᱝ ᱜᱚᱯᱚᱞᱚᱜ-ᱟ ᱜᱚᱞᱯᱚ ᱞᱮᱠᱷᱟᱱ ᱱᱟᱯᱟᱭᱚᱜ-ᱟ ᱞᱟᱹᱭ ᱞᱮᱠᱷᱟᱱ ᱵᱷᱟᱜᱮ ᱠᱚᱜ-ᱟ ᱟᱨᱠᱤ
ᱦᱩᱸ ᱱᱮ-ᱮ ᱨᱮᱱᱟᱜ ᱜᱮ ᱥᱟᱛᱟᱢ ᱤᱫᱤ ᱠᱟᱛᱮᱫ
ᱩᱸ ᱟᱪᱪᱷᱟ ᱮ ᱛᱟᱦᱚᱞᱮ ᱱᱮᱛᱟᱨ ᱫᱚ ᱮ ᱪᱮᱫ ᱠᱟᱹᱢᱤ ᱠᱚᱨᱮ ᱢᱟᱱᱮ ᱫᱤᱱᱟᱹᱢ ᱫᱤᱱ ᱫᱚ ᱪᱤ ᱮ ᱠᱟᱹᱢᱤ ᱛᱟᱢ ᱚᱠᱟ ᱠᱟᱹᱢᱤ ᱠᱚᱨᱮᱱ ᱡᱚᱯᱲᱟᱣ ᱢᱮᱱᱟᱜ ᱢᱟ
ᱚᱱᱠᱟ ᱫᱚ ᱠᱟᱹᱢᱤ ᱠᱚᱫᱚ ᱵᱟᱝᱟ ᱱᱤᱛ ᱢᱟ ᱪᱟᱥ ᱠᱟᱹᱢᱤ ᱞᱟᱹᱭ ᱞᱮᱠᱷᱟᱱ ᱟᱫᱚ ᱟᱞᱮ ᱫᱚ ᱱᱤᱛᱚᱜ ᱫᱚ ᱚᱞ ᱯᱟᱲᱦᱟᱣ ᱜᱮ ᱪᱮᱛᱟᱱ ᱨᱮᱜᱮ ᱢᱮᱱᱟᱜ ᱞᱮᱭᱟ
ᱚ ᱚᱱᱟ ᱦᱚᱸ ᱢᱮᱫᱴᱟᱱ ᱟᱸᱡᱚᱢ ᱠᱟᱛᱮᱜ ᱵᱷᱟᱜᱮ ᱮ ᱵᱩᱡᱷᱟᱹᱜ ᱠᱟᱱᱟ ᱡᱮ ᱱᱚᱜᱼᱚᱭ ᱮ ᱯᱟᱹᱦᱤᱞ ᱢᱟ ᱛᱤᱨᱞᱟᱹ ᱠᱚᱣᱟᱜ ᱚᱞᱚᱜ ᱯᱟᱲᱦᱟᱣ ᱫᱚ ᱟᱹᱰᱤ ᱮᱲᱮ ᱠᱚᱢ ᱜᱮ ᱛᱟᱦᱮᱸ ᱠᱟᱱᱟ ᱱᱤᱛᱟᱜ ᱱᱟᱦᱟᱜ ᱜᱮ ᱟᱹᱰᱤ ᱛᱤᱨᱞᱟᱹ ᱠᱚ ᱯᱟᱲᱦᱟᱣ ᱥᱮ ᱦᱮᱡ ᱠᱟᱛᱮ ᱟᱹᱰᱤ ᱞᱟᱯᱷᱟᱝ ᱡᱟᱭᱜᱟ ᱨᱮᱠᱚ ᱪᱟᱞᱟᱜ ᱠᱟᱱᱟ, ᱡᱟᱦᱟᱸ ᱫᱚ ᱟᱵᱚᱣᱟᱜ ᱥᱟᱶᱛᱟ ᱥᱟᱶᱛᱮ ᱚᱲᱟᱜ ᱫᱩᱣᱟᱹᱨ ᱨᱮᱱᱟᱜ ᱟᱹᱰᱤ ᱱᱟᱯᱟᱭ ᱜᱮ ᱦᱩᱭᱩᱜ ᱠᱟᱱᱟ ᱾ ᱟᱪᱪᱷᱟ ᱟᱢ ᱪᱮᱫ ᱞᱮᱠᱟᱢ ᱧᱮᱞᱫᱟ ᱟᱛ ᱢᱟᱱᱮ ᱟᱛᱳ ᱴᱚᱞᱟᱮ ᱪᱮᱫᱠᱟᱢ ᱧᱮᱞᱫᱟ, ᱛᱤᱨᱞᱟᱹ ᱠᱚᱣᱟᱜ ᱞᱮᱠᱷᱟ ᱡᱚᱠᱷᱟ ᱯᱟᱲᱦᱟᱣ ᱨᱮ ᱵᱟᱹᱲᱛᱤᱜ ᱠᱟᱱᱟ ᱥᱮ ᱟᱨᱚ ᱥᱮ ᱠᱚᱢ ᱤᱫᱤᱜ ᱠᱟᱱ ᱞᱮᱠᱟᱢ ᱢᱚᱱᱮᱭᱮᱫᱟᱰ᱾
ᱦᱩᱸ ᱟᱛᱳ ᱴᱚᱞᱟ ᱠᱚᱨᱮ ᱢᱟ ᱧᱮᱞᱮᱜᱼᱟ ᱱᱟᱜ ᱵᱟᱹᱲᱛᱤᱜ ᱜᱮ᱾
ᱚᱸ ᱟᱫᱚ ᱚᱱᱟ ᱫᱚ ᱚᱱᱟ ᱠᱷᱟᱹᱛᱤᱨ ᱛᱮ ᱱᱚᱣᱟ ᱠᱟᱛᱷᱟᱧ ᱠᱩᱞᱤ ᱠᱮᱫ ᱢᱮᱭᱟ ᱪᱮᱫᱟᱜ ᱥᱮᱧ ᱧᱮᱞᱫᱟ ᱵᱟᱹᱲ ᱵᱟᱹᱲᱛᱤᱜ ᱠᱟᱱᱟ ᱵᱟᱝ ᱫᱚ ᱵᱟᱝ ᱠᱤᱱᱛᱩ ᱛᱟᱣ ᱨᱮᱦᱚᱸ ᱮᱸ ᱢᱤᱫ ᱵᱟᱨ ᱮᱸ ᱚᱠᱛᱚ ᱨᱮᱫᱚ ᱢᱤᱫᱴᱟᱝ ᱵᱟᱨᱭᱟ ᱟᱛᱳ ᱨᱮᱱ ᱡᱮᱱᱟᱥ ᱨᱮᱱ ᱜᱤᱫᱽᱨᱟᱹ ᱫᱚ ᱢᱟᱱᱮ ᱟᱹᱰᱤ ᱚᱞᱯᱚ ᱵᱚᱭᱚᱥ ᱨᱮ ᱠᱚ ᱵᱟᱹᱦᱩ ᱡᱟᱶᱟᱭᱚᱜ ᱠᱟᱱᱟ ᱛᱚ ᱚᱞᱚᱜ ᱯᱟᱲᱦᱟᱜ ᱠᱚ ᱵᱟᱹᱜᱤ ᱜᱚᱫ ᱠᱟᱜ ᱠᱟᱱᱟ ᱚᱱᱟᱜᱮ ᱟᱨᱠᱤ᱾ ᱛᱟᱦᱚᱞᱮ ᱩᱸᱻ ᱮ ᱢᱟᱱᱮ ᱟᱯᱮ ᱟᱛᱳ ᱠᱚᱨᱮ ᱫᱚ ᱢᱟᱱᱮ ᱱᱚᱝᱠᱟᱱ ᱠᱚᱞᱯᱚ ᱵᱚᱭᱮᱥ ᱨᱮ ᱵᱟᱹᱦᱩ ᱡᱟᱢᱶᱟᱭᱠᱚ ᱚᱱᱠᱟ ᱫᱚ ᱵᱟᱝ ᱦᱩᱭᱩᱜ ᱠᱟᱱᱟ ᱥᱮ ᱪᱮᱫ ᱞᱮᱠᱟ?
ᱚᱞᱯᱚ ᱰᱚᱭᱚᱥ ᱨᱮ ᱵᱟᱝᱼᱟ ᱚᱠᱚᱨᱮ ᱵᱟᱝ ᱦᱩᱭᱩ ᱟᱠᱟᱱᱟ ᱵᱟᱹᱞᱤᱧ ᱟᱸᱡᱚᱢ ᱠᱟᱜᱼᱟ᱾ ᱵᱟᱹᱞᱤᱧ ᱧᱮᱞ ᱟᱨ ᱱᱟᱸᱼᱟ ᱵᱟᱝᱟ ᱟᱞᱮᱟᱹᱛᱩ ᱥᱩᱨ ᱠᱚᱨᱮ ᱫᱚ ᱦᱩᱭ ᱠᱟᱱ ᱜᱮᱭᱟ᱾ ᱢᱮᱱᱠᱷᱟᱱ ᱟᱞᱮᱛᱳ ᱨᱮᱫᱚ ᱟᱹᱣᱨᱤ ᱜᱮ ᱱᱟᱦᱟᱸᱜ᱾
ᱦᱮᱸ ᱵᱟᱝ ᱦᱳᱭ ᱜᱮ ᱱᱟᱯᱟᱭᱟ ᱪᱮᱫᱟᱜ ᱥᱮ ᱮ ᱢᱤᱫᱴᱟᱝ ᱩᱢᱮᱨ ᱨᱮ ᱢᱤᱫᱴᱟᱝ ᱵᱚᱱ ᱵᱟᱹᱦᱩ ᱡᱟᱶᱟᱭ ᱞᱮᱠᱷᱟᱱ ᱪᱮᱫᱟᱜ ᱱᱟᱯᱟᱭᱚᱜᱼᱟ ᱱᱚᱣᱟᱧ ᱞᱟᱹᱭᱟ᱾ ᱱᱚᱣᱟ ᱞᱮᱠᱷᱟᱱ ᱫᱚ ᱟᱹᱰᱤ ᱠᱤᱪᱷᱩ ᱜᱮ ᱱᱟᱯᱟᱭᱚᱜᱼᱟ ᱟᱨᱠᱤ ᱛᱟ ᱛᱮ ᱟᱨ ᱢᱤᱫᱴᱟᱝ ᱚᱞᱚᱜ ᱯᱟᱲᱦᱟᱣ ᱥᱮᱜ ᱵᱚᱱ ᱪᱟᱞᱟᱣ ᱫᱟᱲᱮᱭᱟᱜᱼᱟ ᱚᱞᱚᱜ ᱯᱟᱲᱦᱟᱣ ᱥᱮᱫ ᱪᱟᱞᱟᱣ ᱞᱮᱠᱷᱟᱱ ᱢᱤᱫᱴᱟᱝ ᱦᱟᱯᱮᱱ ᱫᱤᱱ ᱨᱮᱱ ᱮ ᱜᱤᱫᱽᱨᱟᱹ ᱥᱮ ᱟᱵᱚ ᱯᱚ ᱯᱚᱝᱲᱟ ᱞᱟᱹᱜᱤᱫ ᱢᱤᱫᱴᱟᱝ ᱱᱟᱯᱟᱭ ᱵᱚᱱ ᱩᱭᱦᱟᱹᱨ ᱪᱤᱱᱛᱟᱹ ᱫᱟᱲᱮᱭᱟᱜᱼᱟ ᱢᱮᱱᱛᱮ ᱤᱧ ᱢᱚᱱᱮᱭᱟ᱾
ᱦᱚᱭ
ᱠ
ᱚᱞᱚᱜ ᱯᱟᱲᱦᱟᱣ ᱚᱠᱛᱚᱨᱮᱢ ᱡᱟᱶᱟᱭ ᱦᱟᱱᱛᱮ ᱪᱮᱫ ᱦᱚᱸ ᱠᱟᱹᱢᱤ ᱵᱟᱢ ᱵᱟᱨᱟᱭ ᱠᱟᱜᱼᱟ ᱪᱮ ᱮᱢ ᱪᱤᱠᱟᱹᱭᱟ ᱩᱱ ᱡᱚᱠᱷᱚᱜ
ᱦᱮᱸ ᱦᱮᱸ
ᱦᱩᱸ
ᱟᱫᱚ ᱵᱟᱠᱷᱟᱱ ᱪᱮᱫᱠᱟᱹᱧ ᱞᱟᱹᱭᱟ ᱡᱩᱫᱤ, ᱠᱩᱲᱤ ᱜᱤᱫᱽᱨᱟᱹ ᱠᱚᱦᱚᱸ ᱢᱤᱫᱴᱟᱝ ᱠᱚ ᱚᱞᱚᱜ ᱯᱟᱲᱦᱟᱣ ᱠᱚ ᱥᱮᱬᱟᱭᱟ ᱢᱤᱫᱴᱟᱱ ᱟᱹᱰᱤ ᱠᱤᱪᱷᱩ ᱜᱮ ᱱᱟᱯᱟᱭᱚᱜ, ᱠᱟᱨᱚᱱ ᱱᱩᱭᱜᱮ ᱥᱚᱝᱥᱟᱨ ᱨᱤᱱᱤᱡ ᱡᱩᱫᱤᱢ ᱞᱟᱹᱭᱟ ᱟᱵᱚᱣᱟᱜ ᱥᱟᱱᱛᱟᱲ ᱥᱚᱢᱟᱡᱽ ᱨᱮᱱᱟᱜ ᱟᱹᱨᱤ ᱞᱮᱠᱟ ᱛᱮᱫᱚ, ᱚᱲᱟᱜ ᱜᱚᱝᱠᱮ ᱫᱚ ᱦᱩᱭᱩᱜ ᱠᱟᱱᱟ ᱢᱤᱫᱴᱟᱝ ᱛᱤᱨᱞᱟᱹ᱾ ᱴᱟᱜ ᱟᱭᱩ ᱥᱮ ᱢᱤᱫᱴᱟᱝ, ᱢᱤᱫᱴᱟᱝ ᱟᱭᱳ ᱦᱚᱲ ᱜᱮ ᱟᱨᱠᱤ᱾ ᱛᱟᱦᱚᱞᱮ ᱚᱲᱟᱜ ᱜᱚᱢᱠᱮ ᱡᱚᱠᱷᱚᱱ ᱢᱤᱫᱴᱟᱝ ᱟᱭᱳ ᱦᱩᱭᱩᱜᱼᱟ ᱱᱩᱭᱟᱜ ᱪᱮᱛᱟᱱ ᱨᱮᱫᱚ ᱟᱹᱰᱤ ᱠᱤᱪᱷᱩ ᱢᱤᱫᱴᱟᱝ ᱫᱟᱭᱤᱛᱛᱚ ᱛᱟᱦᱮᱸᱱ ᱛᱟᱭ ᱟᱜᱤᱵᱟᱨ ᱛᱟᱦᱮᱸᱱ ᱛᱟᱭᱟ᱾
ᱟᱨ ᱚᱱᱟ ᱠᱚ ᱥᱟᱢᱴᱟᱣ ᱞᱟᱹᱜᱤᱫ ᱫᱚ ᱱᱮᱛᱟᱨ ᱱᱟᱦᱟᱜ ᱡᱩᱜᱽ ᱨᱮᱱ ᱠᱩᱲᱤ ᱜᱤᱫᱽᱨᱟᱹ ᱠᱚᱫᱚ ᱟᱹᱰᱤ ᱥᱤᱠᱷᱱᱟᱹᱛ ᱦᱟᱛᱟᱣ ᱞᱟᱹᱠᱛᱤᱜ ᱠᱟᱱ ᱛᱟᱠᱚᱣᱟ ᱤᱧᱤᱧ ᱢᱚᱱᱮᱭᱟ᱾
ᱦᱚᱭ ᱟᱯᱮ ᱥᱮᱱ ᱫᱚ ᱵᱟᱝ ᱦᱩᱭ ᱵᱟᱲᱟ ᱠᱟᱱᱟ ᱥᱮ ᱜᱚᱝᱠᱮ
ᱟᱫᱚ ᱦᱳᱭ ᱫᱚ ᱦᱳᱭ ᱵᱟᱲᱟ ᱠᱟᱱᱟ ᱟᱫᱚ ᱢᱟᱱᱮ ᱠᱩᱲᱤ ᱜᱤᱫᱽᱨᱟᱹ ᱢᱟᱹᱭ ᱛᱟᱠᱚ ᱫᱚ ᱚᱱᱠᱟ ᱫᱚ ᱵᱟᱠᱚ ᱡᱟᱶᱟᱭ ᱠᱟᱱᱟ ᱥᱮ ᱱᱚᱝᱠᱟ ᱡᱟᱶᱟᱭ ᱠᱚ ᱞᱟᱹᱭ ᱵᱟᱲᱟ ᱠᱟᱜ ᱨᱮᱦᱚᱸ ᱱᱤᱡᱮ ᱞᱮ ᱵᱟᱲᱟ ᱦᱳᱭ ᱠᱟᱱᱟ ᱱᱩᱠᱩ ᱛᱟᱠᱚ ᱡᱮ ᱵᱟᱝ ᱢᱟᱹᱭ ᱡᱩᱫᱤ ᱯᱟᱲᱦᱟᱣᱮᱫ ᱞᱮᱠᱷᱟᱱ ᱯᱟᱲᱦᱟᱣ ᱪᱩᱱᱤᱡ ᱟᱫᱚ ᱡᱩᱫᱤ ᱟᱫᱚ ᱟᱡ ᱟᱭᱳ ᱵᱟᱵᱟ ᱟᱜ ᱵᱚᱛᱚ ᱚᱝᱠᱟ ᱜᱮ᱾ ᱛᱚᱜ ᱵᱟᱭ ᱡᱟᱶᱟᱭᱚᱜ ᱠᱟᱱᱟ ᱯᱚᱨᱮᱛᱮ ᱡᱩᱫᱤ ᱟᱜᱤᱨ ᱢᱟᱹᱜᱤᱨ ᱛᱮ ᱫᱟᱹᱭ ᱫᱟᱹᱲ ᱢᱟᱹᱲ ᱠᱷᱟᱱᱮ
ᱟᱫᱚ ᱛᱟ ᱨᱮᱦᱚᱸ ᱞᱟᱹᱭ ᱵᱟᱲᱟ ᱦᱳᱭᱳᱜᱼᱟ ᱵᱟᱝ ᱢᱟᱹᱭ ᱡᱚᱠᱷᱚᱱᱮ ᱞᱮᱫᱟ ᱯᱟᱲᱦᱟᱣ ᱯᱟᱲᱦᱟᱣ ᱮᱯᱮ ᱟᱫᱚ ᱟᱡ ᱱᱚᱣᱟ ᱫᱚ ᱟᱭᱟᱜ ᱵᱮᱯᱟᱨ ᱢᱮᱱᱠᱷᱟᱱ ᱯᱟᱲᱦᱟᱣ ᱡᱚᱠᱷᱚᱱᱮ ᱞᱮᱫᱟ ᱯᱟᱲᱦᱟᱣ ᱡᱮ ᱵᱟᱹᱜᱤ ᱠᱟᱛᱮᱫ ᱫᱚ ᱮᱴᱟᱜ ᱟᱞᱚᱯᱮ ᱩᱭᱦᱟᱹᱨᱟ᱾
ᱪᱟᱥ ᱠᱟᱹᱢᱤ ᱠᱚᱫᱚ ᱛᱤᱱᱟᱹᱜ ᱡᱷᱟᱹᱞ ᱪᱟᱞᱟᱣᱮᱱᱟ ᱜᱚᱝᱠᱮ?
ᱦᱮᱸ ᱪᱟᱥ ᱠᱟᱹᱢᱤ ᱞᱟᱹᱭ ᱵᱚᱞᱛᱮ ᱡᱷᱟᱹᱞ ᱫᱚ ᱪᱮᱫ ᱤᱧ ᱞᱟᱹᱭᱟ ᱢᱟᱱᱮ ᱥᱮᱨᱢᱟ ᱫᱟᱜ ᱡᱟᱹᱲᱤ ᱜᱮ ᱟᱹᱰᱤ ᱡᱷᱟᱹᱞ ᱨᱮ ᱢᱮᱱᱟᱜᱼᱟ ᱚᱱᱟ ᱠᱷᱟᱹᱛᱤᱨ ᱛᱮ ᱢᱟᱱᱮ ᱪᱟᱥ ᱠᱚᱫᱚ ᱠᱟᱹᱴᱤᱡ ᱛᱮᱫᱚ ᱛᱷᱩᱠᱩᱢ ᱦᱟᱛᱟᱲ ᱞᱮᱠᱟ ᱜᱮ ᱟᱫᱚ ᱫᱟᱜ ᱞᱮᱜᱮ ᱵᱷᱟᱜᱮ ᱧᱚᱜ ᱛᱟᱯᱚᱨᱮ
ᱚ ᱦᱚᱸ ᱱᱟᱯᱟᱭ ᱠᱟᱛᱷᱟ ᱜᱮ
ᱟᱯᱮ ᱫᱤᱥᱚᱢ ᱥᱮᱫ ᱫᱚ ᱪᱮᱫᱠᱟ ᱛᱟᱦᱞᱮ
ᱟᱞᱮ ᱥᱮᱱ ᱫᱚ ᱦᱚᱸ ᱟᱫᱷᱟᱱ ᱫᱚᱠᱚ ᱨᱚᱦᱚᱭ ᱜᱚᱫ ᱠᱮᱫ ᱜᱮᱭᱟ ᱟᱫᱷᱟᱱ ᱫᱚ ᱟᱹᱣᱨᱤ ᱜᱮ
ᱚ
ᱚᱠᱚᱭ ᱠᱚᱢᱟ ᱛᱚᱞᱟ ᱠᱚᱠᱚ ᱜᱤᱰᱤ ᱞᱮᱫ ᱛᱟᱦᱮᱸᱫ ᱩᱱᱠᱩᱣᱟᱜ ᱜᱟᱱ ᱠᱟᱱᱟ ᱛᱚ ᱩᱱᱠᱩ ᱫᱚ ᱠᱚ ᱨᱚᱦᱚᱭ ᱜᱚᱫ ᱠᱮᱜᱼᱟ ᱟᱫᱚ ᱚᱠᱚᱭ ᱠᱚ ᱛᱮᱦᱮᱧ ᱜᱟᱯᱟ ᱠᱚ ᱜᱤᱰᱤᱭᱮᱜᱼᱟ ᱛᱚ ᱩᱱᱠᱩ ᱫᱚ ᱟᱣᱨᱤ
ᱚ ᱟᱨ ᱛᱟᱯᱚᱨ ᱢᱟᱱᱮ ᱦᱳᱲᱳ ᱵᱟᱫ ᱠᱟᱛᱮ ᱟᱨᱚ ᱪᱮᱫ ᱠᱚ ᱥᱚᱵᱡᱤ ᱟᱯᱮ ᱥᱮᱫ ᱫᱤᱥᱚᱢ ᱥᱮᱫ ᱫᱚ ᱠᱚ ᱪᱟᱥᱚᱜᱼᱟ
ᱟᱞᱮᱥᱮᱫ ᱫᱚ ᱚᱱᱠᱟ ᱫᱚ ᱵᱟᱝ ᱦᱳᱲᱳ ᱜᱮᱭᱟ
ᱚ ᱢᱟᱱᱮ ᱥᱚᱵᱽᱡᱤ ᱠᱚ ᱛᱟᱦᱚᱞᱮ ᱵᱟᱝ ᱪᱟᱥᱚᱜ ᱠᱟᱱᱫᱚ ᱪᱮᱫ ᱩᱛᱩ ᱟᱛᱮᱫ ᱯᱮ ᱡᱚᱢ ᱵᱟᱲᱟᱭ ᱜᱮᱭᱟ
ᱠᱤᱨᱤᱧ ᱥᱚᱵᱽᱡᱤ ᱫᱚ ᱚᱲᱟᱜ ᱠᱚᱨᱮ ᱚᱱᱠᱟ ᱨᱚᱦᱚᱭ ᱠᱟᱜ
ᱦᱮᱸ ᱢᱟᱱᱮ ᱱᱚᱝᱠᱟ ᱟᱹᱠᱷᱨᱤᱧ ᱜᱟᱱᱚᱜ ᱞᱮᱠᱟ ᱫᱚ ᱚᱱᱠᱟ ᱫᱚ ᱵᱟᱯᱮ ᱨᱚᱦᱚᱭ ᱵᱟᱲᱟᱭ ᱜᱮᱭᱟ
ᱵᱟᱝᱼᱟ
ᱚ ᱢᱟᱱᱮ ᱟᱯᱮ ᱥᱮᱫ ᱫᱚ ᱛᱟᱦᱚᱞᱮ ᱚᱠᱟ ᱞᱮᱠᱟᱱ ᱫᱤᱥᱚᱢ ᱠᱟᱱᱟ, ᱰᱟᱹᱦᱤ ᱫᱤᱥᱚᱢ ᱵᱩᱨᱩ ᱫᱤ ᱥᱚᱵ ᱵᱤᱨ ᱫᱤᱥᱚᱢ ᱚ ᱢᱟᱱᱮ ᱵᱤᱨ ᱠᱚᱫᱚ ᱵᱟᱹᱱᱩᱜ ᱜᱮᱭᱟ
ᱢᱮᱱᱟᱣᱮᱜ ᱜᱮᱭᱟ ᱱᱚᱝᱠᱟ
ᱚ
ᱟᱯᱮ ᱥᱮᱱ ᱫᱚ ᱜᱚᱝᱠᱮ
ᱦᱩᱸ, ᱟᱞᱮ ᱥᱮᱫ ᱫᱚ ᱞᱟᱹᱭ ᱞᱮᱠᱷᱟᱱ ᱫᱚ ᱚᱝᱠᱟ ᱵᱤᱨ ᱫᱤᱥᱚᱢ ᱜᱮ ᱟᱫᱚ ᱵᱤᱨ ᱵᱚᱞᱛᱮᱹ ᱫᱚ ᱚᱱᱠᱟ ᱵᱤᱨᱟᱴ ᱠᱩᱴᱟᱹᱢ ᱥᱮᱫ ᱫᱚ ᱚᱲᱟᱜ ᱠᱩᱰᱟᱹᱢ ᱥᱮᱫ ᱫᱚᱢᱮᱜᱮ ᱵᱤᱨᱚᱜᱼᱟ, ᱛᱟᱯᱚᱨ ᱚᱲᱟᱜ ᱥᱟᱢᱟᱝ ᱥᱮᱫ ᱫᱚ ᱵᱟᱹᱫᱽ ᱵᱟᱹᱭᱦᱟᱹᱲ ᱠᱚ ᱢᱮᱱᱟᱜᱼᱟ ᱟᱹᱨᱠᱤ᱾
ᱱᱟᱯᱟᱭ ᱜᱮ ᱛᱟᱦᱮᱞᱮ ᱫᱚ
ᱦᱮᱸ ᱱᱟᱯᱟᱭ ᱵᱟᱲᱟ ᱛᱟᱯᱚᱨ ᱚᱱᱮ ᱰᱟᱹᱦᱤ ᱰᱩᱝᱨᱤ ᱢᱮᱱᱟᱜ ᱠᱟᱱ ᱫᱚ ᱠᱤ ᱟᱯᱮ ᱥᱮᱫ ᱫᱚ ᱢᱟᱱᱮ ᱰᱟᱹᱝᱨᱤ ᱢᱮᱨᱚᱢ ᱵᱟᱹᱲᱛᱤ ᱪᱟᱥ ᱦᱩᱭᱩᱜᱼᱟ ᱥᱮ ᱚᱠᱟ ᱞᱮᱠᱟ?
ᱪᱮᱫ
ᱢᱟᱱᱮ ᱟᱯᱮ ᱥᱮᱫ ᱰᱟᱦᱤ ᱫᱤᱥᱚᱢ ᱠᱷᱟᱱ ᱫᱚ ᱤᱧᱫᱩᱧ ᱞᱟᱹᱭᱟ ᱚᱱᱮ ᱰᱟᱝᱨᱤ ᱢᱮᱨᱚᱢ ᱪᱟᱥ ᱵᱟᱲᱛᱤ ᱦᱳᱭ ᱫᱚ ᱵᱚᱱ ᱰᱟᱝᱨᱤ ᱢᱮᱨᱚᱢ ᱫᱚ ᱪᱮᱫ ᱠᱟᱹᱢᱤ
ᱫᱚᱦᱚ ᱠᱟᱫ ᱠᱚᱣᱟ ᱠᱚ ᱢᱤᱫ ᱢᱤᱫ ᱚᱲᱟᱜ ᱨᱮᱜᱮ ᱚᱝᱠᱟ ᱛᱤᱨᱤᱥ ᱯᱟᱨᱤᱥ ᱚᱝᱠᱟ ᱠᱚ ᱫᱚᱦᱚ ᱠᱟᱱᱟ
ᱚ ᱛᱟᱯᱚᱨ ᱟᱯᱮ ᱫᱤᱥᱚᱢ ᱥᱮᱫ ᱱᱚᱝᱠᱟ ᱯᱚᱨᱚᱵᱽ ᱯᱩᱱᱟᱹᱭ ᱵᱟᱦᱟ ᱢᱟᱜ ᱢᱚᱬᱮ ᱪᱮᱫ ᱵᱟ ᱢᱟᱱᱮ ᱡᱚᱢᱠᱟᱣ ᱧᱚᱜ ᱠᱚ ᱢᱟᱱᱟᱣ ᱜᱮᱭᱟ ᱥᱮ ᱠᱟᱹᱴᱤᱡ ᱱᱚᱝᱠᱟ ᱢᱟᱱᱮ ᱩᱱᱟᱹᱜ ᱨᱟᱹᱥᱠᱟᱹ ᱧᱚᱜ ᱫᱚ ᱵᱟᱝ
ᱩᱸ ᱚᱝᱠᱟ ᱚᱝᱠᱟ ᱨᱟᱹᱥᱠᱟᱹᱱᱟᱜ ᱫᱚ ᱵᱟᱝ
ᱚ
ᱟᱯᱮ ᱥᱮᱱ ᱫᱚ ᱜᱚᱝᱠᱮ
ᱟᱞᱮ ᱥᱮᱫ ᱫᱚ ᱢᱚᱴᱟᱢᱩᱴᱤ ᱨᱟᱹᱥᱠᱟᱹ ᱜᱮᱞᱮ ᱢᱟᱱᱟᱣ ᱵᱟᱛᱟᱣᱟ ᱪᱮᱫᱟᱜ ᱥᱮ ᱵᱟᱦᱟ ᱥᱚᱦᱨᱟᱭ ᱛᱚ ᱵᱟᱦᱟ ᱥᱚᱦᱨᱟᱭ ᱠᱚᱨᱮ ᱫᱚ ᱦᱮᱸ, ᱫᱤᱫᱤ ᱛᱟᱠᱚ, ᱛᱮᱧᱟᱝ ᱛᱟᱠᱚ, ᱢᱟᱹᱭ ᱛᱟᱠᱚ, ᱡᱟᱶᱟᱭ ᱛᱟᱠᱚ, ᱦᱟᱛᱚᱢ ᱛᱟᱠᱚ, ᱠᱩᱢᱟᱹᱝ ᱛᱟᱠᱚ ᱠᱚ ᱦᱤᱡᱩᱜ-ᱟ ᱟᱫᱚ ᱯᱮᱲᱟ ᱯᱟᱹᱦᱬᱟᱹ ᱠᱚ ᱦᱮᱡ ᱞᱮᱠᱷᱟᱱ ᱜᱮ ᱨᱟᱹᱥᱠᱟᱹᱜ ᱜᱮ ᱟᱴᱠᱟᱨᱚᱜ ᱚᱲᱟᱜ ᱠᱚᱦᱚᱸ ᱥᱟᱶᱛᱮ ᱢᱟᱱᱮ ᱯᱚᱨᱚᱵᱽ ᱠᱩᱲᱟᱹᱭ ᱠᱚᱦᱚᱸ ᱱᱟᱯᱟᱭ ᱛᱮ ᱜᱮ ᱯᱟᱨᱚᱢᱚᱜ-ᱟ
ᱦᱳᱭ
ᱛᱟᱯᱚᱨ ᱢᱮᱞᱟ, ᱢᱮᱞᱟ ᱯᱚᱨᱚᱵᱽ ᱠᱚᱫᱚ ᱚᱠᱟ ᱞᱮᱠᱟ ᱦᱩᱭᱩᱜᱼᱟ ᱟᱯᱮ ᱥᱮᱫ ᱫᱚ
ᱚ ᱟᱞᱮᱥᱮᱱ ᱫᱚ ᱚᱝᱠᱟ ᱟᱵᱚᱣᱟᱜ ᱯᱚᱨᱚᱵᱽ ᱯᱩᱱᱟᱹᱭ ᱠᱚᱫᱚ ᱤᱱᱟᱹᱜ ᱫᱚ ᱵᱟᱝ ᱦᱩᱭᱩᱜᱼᱟ ᱠᱚ ᱫᱤᱠᱩ ᱠᱚᱣᱟᱜ ᱜᱮ ᱦᱩᱭ ᱵᱟᱲᱟᱜᱼᱟ ᱟᱵᱚᱣᱟᱜ ᱫᱚ ᱤᱱᱟᱹ ᱯᱚᱨᱚᱵᱽ ᱯᱩᱱᱟᱹᱭ ᱜᱮ ᱦᱩᱭᱩᱜᱼᱟ ᱟᱫᱚ ᱪᱮᱫ ᱜᱮ ᱵᱟᱝ
ᱚ ᱛᱟᱯᱚᱨ ᱱᱚᱣᱟ ᱦᱩᱞ ᱢᱟᱦᱟ ᱯᱟᱨᱚᱢᱮᱱᱟ ᱦᱩᱞ ᱢᱟᱦᱟ ᱪᱮᱫᱠᱟ ᱯᱮ ᱢᱟᱱᱟᱣ ᱵᱟᱛᱟᱣ ᱠᱮᱫᱟ
ᱚ ᱱᱟᱯᱟᱭᱜᱮ
ᱚ
ᱱᱚᱰᱮᱸ ᱟᱵᱚ ᱥᱤᱫᱩ ᱠᱟᱹᱱᱦᱩ ᱟᱜ ᱢᱩ ᱜᱚᱝᱠᱮ ᱛᱟᱹᱠᱤᱱᱟᱜ ᱢᱩᱨᱛᱤ ᱤᱭᱟᱹ ᱠᱚ ᱢᱩᱴᱷᱟᱹᱱ ᱢᱮᱱᱟᱜᱼᱟ ᱦᱮᱸ ᱟᱹᱨᱩᱵ ᱯᱷᱟᱨᱪᱟ ᱠᱟᱛᱮᱫ ᱵᱟᱦᱟ ᱢᱟᱞᱟ ᱟᱨᱟᱣ ᱠᱟᱛᱮᱫ ᱫᱷᱩᱯ ᱫᱷᱩᱬᱟᱹ ᱠᱚ ᱞᱟᱜᱟ ᱠᱟᱛᱮᱫ ᱛᱚ ᱟᱨ ᱢᱟᱨᱟᱝ ᱜᱚᱜ ᱠᱚ ᱫᱟᱨᱟᱢᱫᱟ ᱟᱹᱜᱩ ᱠᱟᱛᱮᱫ ᱩᱱᱠᱩᱣᱟᱜ ᱠᱟᱛᱷᱟᱴᱟᱜ ᱟᱸᱡᱚᱢ ᱠᱟᱛᱮᱫ ᱟᱹᱰᱤ ᱨᱟᱹᱥᱠᱟᱹ ᱜᱮ ᱟᱸᱡᱚᱢᱮᱱᱟ ᱟᱞᱮ ᱦᱚᱸ ᱛᱚ ᱟᱞᱮ ᱦᱚᱸ ᱠᱤᱪᱷᱤ ᱜᱟᱱ ᱟᱞᱮ ᱦᱚᱸ ᱠᱤᱪᱷᱤ ᱜᱟᱱ ᱫᱚᱞᱮ ᱞᱟᱹᱭ ᱞᱮᱫ ᱜᱮ ᱛᱟᱦᱮᱸᱫ
ᱚ ᱟᱹᱰᱤ ᱢᱤᱫᱴᱟᱝ ᱱᱟᱯᱟᱭ ᱠᱟᱛᱷᱟᱢ ᱞᱟᱹᱭ ᱠᱮᱫᱟ ᱡᱟᱦᱟᱸ ᱫᱚᱢ ᱞᱟᱹᱭ ᱠᱮᱫᱟ ᱚᱱᱮ ᱜᱚᱝᱠᱮ ᱠᱚᱣᱟᱜ ᱠᱟᱛᱷᱟ ᱠᱚ ᱟᱸᱡᱚᱢ ᱠᱟᱛᱮᱫ ᱠᱟᱨᱚᱱ ᱱᱮᱛᱟᱨ ᱫᱚ ᱢᱟᱨᱟᱝ ᱢᱟᱨᱟᱝ ᱡᱟᱦᱟᱸᱭ ᱵᱩᱜᱤ ᱵᱟᱹᱲᱤᱡ ᱠᱚ ᱞᱟᱹᱭᱟ ᱱᱩᱠᱩ ᱠᱟᱛᱷᱟ ᱟᱸᱡᱚᱢ ᱨᱮᱱ ᱦᱚᱲ ᱵᱟᱹᱱᱩᱜ ᱠᱚᱣᱟ᱾ ᱚ, ᱴᱷᱤᱠ ᱜᱮᱭᱟ ᱚᱱᱟ ᱠᱷᱟᱹᱛᱤᱨ ᱛᱮ ᱱᱤᱛᱚᱜ ᱟᱹᱰᱤ ᱪᱮᱫ ᱤᱧ ᱞᱟᱹᱭᱟ ᱡᱮᱡᱟᱨ ᱛᱮᱛᱟᱨ ᱪᱟᱵᱟ ᱟᱠᱟᱱᱟ ᱵᱚᱱ ᱢᱟᱱᱮ ᱡᱷᱚ ᱛᱚᱲ ᱜᱮ ᱢᱟᱱᱮ ᱢᱟᱱᱮ ᱚᱠᱚᱭᱟᱜ ᱠᱟᱛᱷᱟ ᱦᱚᱸ ᱵᱟᱵᱚᱱ ᱟᱸᱡᱚᱢ ᱫᱟ ᱡᱟᱠ ᱯᱟᱭ ᱜᱮ ᱢᱟᱱᱟᱣ ᱠᱟᱜ᱾ ᱠᱷᱚᱱ ᱜᱮ ᱱᱟᱯᱟᱭ ᱜᱮ ᱟᱞᱮ ᱦᱚᱸ ᱚᱱᱠᱟ ᱟᱛᱳ ᱚᱲᱟᱜ ᱨᱮᱦᱚᱸ᱾ ᱱᱟᱯᱟᱭ ᱠᱚ ᱢᱟᱱᱟᱣ ᱠᱮᱫᱟ ᱱᱚᱝᱠᱟ ᱤᱧ ᱫᱚ ᱤᱭᱩᱱᱤᱵᱷᱟᱨ--᱾ ᱥᱮᱫ ᱨᱮ ᱢᱤᱱᱤᱧᱟ ᱚᱱᱟ ᱠᱚᱨᱮ ᱦᱚᱸ ᱟᱹᱰᱤ ᱡᱟᱠ ᱡᱚᱢᱚᱠ ᱜᱮᱞᱮ ᱢᱟᱱᱟᱣ ᱠᱮᱫᱟ᱾
ᱟᱨ ᱱᱟᱯᱟᱭ ᱠᱟᱛᱷᱟ ᱜᱮ ᱛᱚᱵᱮ᱾
ᱦᱩᱸ ᱠᱟᱨᱚᱱ ᱡᱩᱫᱤ ᱡᱟᱠ ᱡᱚᱢᱚᱠ ᱵᱟᱢ ᱢᱟᱱᱟᱣᱟ ᱧᱮᱞ ᱦᱩᱭᱩᱜ ᱠᱟᱱ ᱱᱟᱜᱟᱢ ᱥᱟᱠᱟᱢ ᱨᱮ᱾ ᱢᱟᱱᱮ ᱚᱞ ᱫᱚ ᱢᱮᱱᱟᱜ ᱛᱟᱹᱠᱤᱱᱟ ᱠᱷᱩᱵ ᱮᱠᱴᱟ ᱠᱚᱢ ᱜᱮ ᱢᱮᱱᱟᱜ ᱛᱟᱹᱠᱤᱱᱟ ᱠᱟᱨᱚᱱ ᱱᱟᱜᱟᱢ ᱥᱟᱛᱟᱢ ᱟᱛᱮ ᱜᱤᱧ ᱯᱟᱲᱦᱟᱜ ᱠᱟᱱᱟ, ᱮᱸ ᱢᱟᱱᱮ ᱱᱟᱜᱟᱢ ᱫᱚ ᱱᱟᱜᱟᱢ ᱞᱮᱠᱟᱛᱮ ᱡᱩᱫᱤ ᱠᱚ ᱚᱞ ᱠᱮᱭᱟ ᱱᱟᱯᱟᱭ ᱱᱟᱜᱟᱢ ᱫᱚ ᱠᱟᱹᱴᱤᱡ ᱟᱠᱚ ᱞᱮᱠᱟᱛᱮ ᱠᱟᱹᱴᱤᱡ ᱚᱞ ᱠᱚ ᱪᱮᱥᱴᱟ ᱠᱟᱫᱟ ᱡᱟᱦᱟᱭ ᱚᱱᱚᱞᱤᱭᱟᱹ ᱜᱮ ᱠᱟᱹᱴᱤᱡ᱾ ᱟᱫᱚ ᱚᱱᱟ ᱠᱷᱟᱹᱛᱤᱨ ᱠᱟᱹᱴᱤᱡ ᱠᱚᱢ ᱧᱚᱜ ᱠᱟᱱᱟ ᱟᱨᱠᱤ ᱱᱩᱠᱤᱱ ᱤᱫᱤ ᱠᱟᱛᱮ᱾
ᱦᱳᱭ᱾ ᱛᱚ ᱟᱵᱚᱣᱟᱜ ᱦᱚᱸ ᱚᱞ ᱛᱟᱦᱮᱸ ᱞᱮᱠᱷᱟᱱ ᱫᱚ ᱚᱱᱟ ᱫᱚ ᱱᱟᱯᱟ, ᱤᱭᱟᱹ ᱢᱮᱱᱟᱜ ᱜᱮᱭᱟ ᱛᱚ ᱤᱱᱟᱹ ᱢᱟ ᱵᱟᱹᱪᱩᱜ ᱠᱟᱜᱼᱟ ᱾ ᱛᱚ ᱟᱵᱚ ᱦᱚᱸ ᱡᱩᱫᱤ ᱚᱸᱰᱮ ᱤᱝᱞᱤᱥ ᱞᱮᱠᱟ ᱟᱵᱚᱣᱟᱜ ᱦᱚᱸ ᱛᱟᱦᱮᱸ ᱠᱚᱜᱼᱟ ᱛᱚ ᱟᱨᱚ ᱱᱟᱯᱟᱭ ᱟᱹᱰᱤ ᱱᱟᱯᱟᱭ ᱦᱩᱭ᱾
ᱦᱮᱸ᱾
ᱩᱱᱠᱩ ᱞᱮᱠᱟ ᱜᱚᱴᱟᱭ ᱟᱥᱲᱟ ᱵᱤᱫᱟᱸᱜᱟᱲ ᱠᱚᱨᱮ ᱡᱩᱫᱤ ᱚᱞ ᱯᱟᱲᱦᱟᱣ ᱦᱩᱭ ᱠᱚᱜᱼᱟ ᱛᱚ ᱟᱹᱰᱤ ᱱᱟᱯᱟᱭ ᱜᱟᱱ ᱠᱚᱜᱼᱟ᱾
ᱦᱮᱸ᱾
ᱟᱫᱚ ᱤᱧᱟᱜ ᱞᱟᱹᱭ ᱛᱮᱫᱚ ᱱᱚᱜᱼᱚᱭ ᱡᱮᱵᱚᱱ ᱢᱟᱱᱟᱣ ᱫᱟ ᱫᱤᱥᱚᱢ ᱡᱟᱠᱟᱛ ᱟᱵᱚ ᱱᱚᱣᱟ᱾ ᱦᱮᱸ ᱢᱟᱱᱮ᱾ ᱱᱟᱜᱟᱢ ᱥᱟᱠᱟᱢ ᱨᱮ ᱛᱚᱯᱟ ᱢᱮᱱᱟᱜ ᱨᱮᱦᱚᱸ ᱟᱵᱚ ᱟᱨᱦᱚᱸ ᱫᱤᱥᱚᱢ ᱦᱚᱲ ᱛᱟᱞᱟᱨ ᱨᱮᱵᱚᱱ ᱩᱫᱩᱜ ᱥᱚᱫᱚᱨᱟ ᱵᱟᱝ ᱩᱸ ᱥᱟᱹᱨᱤᱜᱮ ᱟᱹᱰᱤ ᱢᱤᱫᱴᱟᱝ ᱚᱱᱟ ᱚᱠᱛᱚ ᱨᱮ ᱫᱤᱥᱚᱢ ᱦᱚᱲ ᱡᱩᱢᱤᱫ ᱠᱟᱛᱮ ᱟᱹᱰᱤ ᱟᱠᱚᱣᱟᱜ ᱢᱟᱱᱮ᱾ ᱟᱵᱚᱣᱟᱜ ᱫᱤᱥᱚᱢ ᱯᱷᱩᱨᱜᱟᱹᱞ ᱞᱟᱹᱜᱤᱫ ᱥᱟᱶᱛᱮ ᱟᱵᱚᱣᱟᱜ᱾ ᱥᱟᱱᱛᱟᱲ ᱥᱚᱢᱟᱡ ᱞᱟᱹᱜᱤᱫ ᱡᱤᱣᱤ ᱠᱤᱱ ᱟᱞᱟᱭ ᱞᱮᱫᱟ᱾ ᱮᱸᱜ ᱟᱨ ᱫᱤᱥᱚᱢ ᱯᱷᱩᱨᱜᱟᱹᱞ ᱞᱟᱹᱲᱦᱟᱹᱭ ᱨᱮ ᱟᱹᱰᱤ ᱢᱤᱫᱴᱟᱝ ᱜᱩᱨᱩᱛᱯᱩᱨᱱᱚ ᱵᱷᱩᱢᱤᱠᱟ ᱠᱤᱱ ᱯᱟᱞᱚᱱ ᱞᱮᱫᱟ᱾ ᱱᱚᱜᱼᱚᱭ ᱫᱤᱥᱚᱢ ᱛᱟᱞᱟ ᱨᱮᱵᱚᱱ ᱩᱫᱩᱜ ᱥᱚᱫᱚᱨ ᱫᱟ ᱱᱩᱠᱤᱱᱟᱜ ᱵᱚᱱ ᱦᱩᱞ ᱢᱟᱦᱟ ᱵᱚᱱ ᱢᱟᱱᱟᱣ ᱵᱟᱛᱟᱣ᱾ ᱚᱱᱟ ᱫᱚ ᱟᱹᱰᱤ ᱨᱟᱹᱥᱠᱟᱹ ᱨᱮᱱᱟᱜ ᱢᱮᱱᱠᱷᱟᱱ ᱪᱮᱫ ᱤᱧ ᱞᱟᱹᱭᱟ᱾ ᱩᱸ ᱡᱮᱢᱚᱱ ᱴᱟᱢᱟᱠ, ᱛᱩᱢᱫᱟᱜ᱾ ᱢᱟᱱᱮ ᱚᱱᱠᱟ ᱨᱟᱹᱥᱠᱟᱹ ᱛᱟᱞᱟ ᱛᱮᱫᱚ ᱟᱞᱚᱵᱚᱱ ᱢᱟᱱᱟᱣ ᱢᱟᱱᱮ ᱱᱩᱝᱠᱤᱱ ᱫᱩᱠ ᱥᱟᱛᱞᱟ ᱵᱚᱞᱛᱮ ᱱᱩᱠᱤᱱᱟᱜ ᱠᱟᱛᱷᱟ ᱩᱭᱦᱟᱹᱨ ᱫᱤᱥᱟᱹ ᱠᱟᱛᱮ ᱢᱟᱱᱟᱣ ᱞᱮᱠᱷᱟᱱ ᱱᱟᱯᱟᱭᱚᱜᱼᱟ᱾
ᱦᱳᱭ ᱦᱳᱭ᱾ ᱚᱱᱟ ᱢᱟ ᱟᱵᱚ ᱢᱟᱱᱮ ᱫᱤᱱ ᱢᱟ ᱵᱟᱝ ᱠᱟᱱᱟ ᱥᱮ ᱫᱩᱠ ᱫᱤᱱ ᱠᱟᱱᱟ᱾
ᱦᱮᱸ ᱦᱮᱸ᱾
ᱦᱮᱸ ᱴᱷᱤᱠ᱾ ᱤᱭᱟ ᱢᱟ ᱮᱱᱠᱷᱟᱱ ᱚᱠᱛᱚ ᱠᱚᱦᱚᱸ ᱦᱩᱭ ᱤᱫᱤᱜ ᱠᱟᱱᱟ ᱟᱫᱚ ᱟᱨᱦᱚᱸ ᱯᱚᱨᱮᱛᱮ ᱜᱚᱞᱯᱚ ᱦᱩᱭᱩᱜᱼᱟ ᱱᱤᱛᱚᱜ ᱫᱚ ᱛᱟᱦᱚᱞᱮ ᱤᱱᱟᱹ ᱦᱟᱹᱵᱤᱡ ᱜᱮ ᱟᱭᱢᱟ ᱟᱭᱢᱟ ᱥᱟᱨᱦᱟᱣ ᱱᱚᱣᱟ ᱞᱟᱝ ᱠᱟᱨᱭᱟ ᱮᱯ ᱛᱟᱞᱟᱛᱮ ᱜᱚᱞᱚᱯᱚ ᱠᱷᱟᱹᱛᱤᱨ ᱛᱮ ᱴᱷᱤᱠ ᱜᱮᱭᱟ᱾
ᱦᱳ ᱜᱚᱝᱠᱮ ᱦᱳᱭ ᱛᱚᱵᱮ ᱢᱟ ᱜᱚᱝᱠᱮ᱾
ᱦᱮᱸ᱾